ᱞᱟ. ᱭᱫᱤᱧ ᱡᱚᱦᱟᱨ ᱜᱮ ᱾
ᱦᱮᱞᱳ ᱾
ᱫᱤᱧ ᱤᱧᱟᱹᱜ ᱨᱚᱲ ᱥᱟᱢᱴᱟ ᱥᱮᱫ ᱵᱤᱱ ᱟᱸᱡᱚᱢ ᱧᱟᱢ ᱮᱫᱟ? ᱛᱟᱦᱚᱞᱮ ᱜᱚᱝᱠᱮ ᱟᱞᱟᱝᱜᱟᱜ ᱜᱟᱞᱢᱟᱨᱟᱣ ᱨᱮᱱᱟᱜ ᱥᱟᱠᱟᱢ ᱫᱚ ᱪᱮᱫ ᱛᱟᱦᱮᱱ ᱛᱟᱞᱟᱝᱟ?
ᱟᱢᱜᱤ
ᱦᱮᱞᱳ ᱾ ᱤᱧᱜᱤᱧ ᱞᱟᱹᱭᱟ?
ᱢᱟ ᱞᱟᱹᱭ ᱛᱟᱞᱟᱝ ᱢᱮ ᱾ ᱦᱮᱸ ᱟᱡᱚᱸᱢ ᱧᱟᱢ ᱫᱟᱞᱤᱧ ᱾
ᱛᱟᱦᱚᱞᱮ ᱟᱞᱟᱝ ᱫᱚᱞᱟᱝ ᱨᱚᱯᱚᱲᱟ ᱱᱩᱭ ᱫᱤᱭᱚᱱ ᱫᱤᱱᱟᱹᱢ ᱡᱤᱭᱚᱱ ᱦᱟᱛᱮᱜ ᱜᱮᱞᱟᱝ ᱨᱚᱯᱚᱲ ᱞᱮᱱᱜᱮ ᱨᱚᱯᱚᱲ ᱨᱚᱯᱚᱲ ᱛᱮ ᱡᱩᱫᱤ ᱡᱩᱫᱤ ᱡᱟᱦᱟᱱ ᱥᱟᱛᱟᱢ ᱞᱟᱝ ᱧᱟᱢ ᱠᱷᱟᱱ ᱛᱚ ᱚᱱᱟ ᱜᱮᱞᱟᱝ ᱥᱟᱵ ᱨᱟᱠᱟᱵᱟ ᱾ ᱛᱟᱦᱚᱞᱮ ᱱᱤᱛ ᱠᱚᱫᱚ ᱪᱮᱫ ᱠᱚᱵᱤᱱ ᱠᱟᱹᱢᱤ ᱪᱚ, ᱪᱮᱫ ᱠᱚᱵᱤᱱ ᱠᱟᱹᱢᱤ ᱵᱟᱲᱟᱭᱮᱫᱟ?
ᱱᱤᱛᱚᱜ ᱫᱚ ᱛᱷᱚᱲᱟ ᱚᱱᱛᱮ ᱵᱟᱹᱭᱦᱟᱹᱲ ᱥᱮᱡ ᱦᱮᱸᱡ ᱦᱩᱭ ᱟᱠᱟᱱᱟ ᱾ ᱛᱚ ᱚᱱᱟ ᱠᱷᱮᱛ ᱵᱟᱹᱭᱦᱟᱹᱲ ᱠᱚ ᱧᱮᱞ ᱦᱩᱭᱩᱜ ᱠᱟᱱᱟ ᱾
ᱟᱪᱪᱷᱟ ᱢᱟᱱᱮ ᱪᱟᱹᱥᱤ-ᱵᱟᱹᱥᱤ ᱜᱮᱭᱟ ᱵᱤᱱ?
ᱦᱚᱭ ᱦᱚᱭ ᱾
ᱪᱟ. ᱥᱤ
ᱪᱮᱫ ᱢᱟᱱᱮ, ᱪᱮᱫ ᱵᱤᱱ ᱨᱚᱦᱚᱭ ᱠᱟᱜ ᱛᱮ ᱡᱟᱦᱟᱸ ᱫᱚᱵᱤᱱ ᱧᱮᱞ ᱵᱤᱱ ᱪᱟᱞᱟᱣ ᱠᱟᱱᱟ?
ᱱᱚᱣᱟ ᱢᱟᱹᱲᱤᱪ ᱨᱚᱦᱚᱭ ᱦᱩᱭ ᱟᱠᱟᱱᱟ ᱛᱷᱚᱲᱟ ᱾
ᱦᱟᱞᱮ ᱵᱚᱨᱚᱧ ᱵᱟᱨᱟ ᱦᱟᱛᱟᱣ ᱥᱟᱱᱟᱧ ᱠᱟᱱᱟ᱾ ᱟᱞᱮ ᱥᱮᱫ ᱦᱚᱸ ᱢᱟᱹᱨᱤᱪ ᱠᱚ ᱨᱚᱦᱚᱭ ᱜᱮᱭᱟ ᱾ ᱢᱮᱱᱠᱷᱟᱱ ᱤᱧ ᱫᱚ ᱠᱳᱱᱳ ᱫᱤᱱ ᱦᱚᱸ ᱢᱟᱹᱲᱤᱡ ᱪᱟᱥ ᱦᱚᱸ ᱵᱟᱹᱧ ᱪᱟᱥ ᱟᱠᱟᱫᱟ ᱟᱨ ᱵᱟᱲᱟᱭ ᱦᱚᱸ ᱵᱟᱹᱧ ᱵᱟᱲᱟᱭᱟ ᱛᱚ ᱢᱟᱨᱤᱡ ᱨᱚᱦᱚᱭ ᱚᱠᱟ ᱞᱮᱠᱟ ᱠᱚ ᱨᱚᱦᱚᱭᱟ? ᱯᱳᱭᱞᱳ ᱠᱷᱚᱱ ᱢᱩᱪᱟᱹᱫ ᱫᱷᱟᱹᱵᱤᱡ ᱛᱮ ᱱᱟᱥᱮᱱᱟᱜ ᱠᱷᱟᱴᱚ ᱢᱟᱪᱷᱟ ᱛᱮ ᱡᱩᱫᱤᱢ ᱞᱟᱹᱭ ᱫᱟᱲᱮᱭᱟᱹᱧ ᱠᱷᱟᱱ ᱫᱚ
ᱦᱚᱭ ᱦᱚᱭ ᱾ ᱯᱟᱹᱦᱤᱞ ᱨᱮᱫᱚ ᱚᱱᱟ ᱦᱟᱥᱟ ᱥᱤ ᱦᱳᱭᱳᱜᱼᱟ, ᱥᱤ ᱜᱩᱸᱰᱟᱹ ᱦᱩᱭᱩᱜᱼᱟ ᱾ ᱥᱮ ᱯᱩᱞ ᱞᱮᱠᱷᱟᱱ ᱦᱚᱸ ᱡᱩᱛᱩᱜ ᱜᱮᱭᱟ ᱾
ᱩᱞ, ᱩᱞ ᱞᱟᱹᱭ ᱛᱮᱫᱚ ᱪᱮᱫ ᱠᱚ ᱞᱟᱹᱭᱟ?
ᱢᱟᱱᱮ ᱚᱱᱟ ᱦᱟᱥᱟ ᱫᱷᱟᱨᱟ ᱞᱟᱹᱵᱤᱫ ᱧᱚᱜ ᱦᱩᱭᱩᱜᱼᱟ ᱚᱸᱰᱮᱱᱟᱜ
ᱚ ᱟᱪᱪᱷᱟ ᱦᱮᱸ ᱵᱩᱡᱷᱟᱹᱣ ᱧᱟᱢ ᱟᱠᱟᱫᱤᱧ ᱾
ᱴᱟᱠᱴᱟᱨ ᱛᱮ ᱥᱤ ᱥᱮ ᱰᱟᱝᱨᱟ ᱛᱮ ᱥᱤ ᱾ ᱡᱮᱢᱚᱱ ᱟᱹᱞᱩ ᱠᱚᱵᱚᱱ ᱨᱚᱦᱚᱭ ᱵᱟᱝ ᱚᱱᱮ ᱚᱱᱠᱟ ᱦᱟᱥᱟ ᱵᱮᱱᱟᱣ ᱦᱩᱭᱩᱜᱼᱟ ᱯᱟᱹᱦᱤᱞ ᱨᱮᱫᱚ ᱾
ᱟᱪᱪᱷᱟ ᱾
ᱫᱤ ᱛᱟᱨᱯᱚᱨᱮ ᱨᱚᱦᱚᱭ ᱦᱩᱭᱩᱜᱼᱟ ᱾ ᱯᱮᱭᱟ ᱠᱟᱛᱮᱜ ᱥᱮ, ᱯᱩᱱᱭᱟ ᱠᱟᱛᱮᱜ ᱪᱮᱫ? ᱞᱮᱠᱟ ᱠᱚ ᱨᱚᱦᱚᱭᱟ ᱚᱱᱠᱟ ᱾
ᱢᱟᱱᱮ, ᱫᱟᱜ ᱯᱮᱭᱟ ᱥᱮ ᱯᱩᱱᱭᱟ ᱠᱟᱛᱮᱫ, ᱫᱟᱱᱟ ᱵᱟ. ᱭᱥᱟ. ᱣ ᱤᱫᱤ ᱦᱩᱭᱩᱜᱼᱟ, ᱵᱟᱝ?
ᱚᱱᱟ ᱫᱟᱨᱮ ᱜᱮ, ᱵᱟᱹᱭᱥᱟᱹᱣ ᱦᱩᱭᱩᱜᱼᱟ ᱾ ᱫᱟᱱᱟ ᱫᱚ ᱵᱟᱝ? ᱚᱱᱟ ᱫᱟᱨᱮ ᱾
ᱢᱟᱹᱨᱤᱪ ᱫᱟᱨᱮ?
ᱦᱳᱭ, ᱦᱳᱭ ᱾
ᱟᱪᱪᱷᱟ ᱾
ᱚᱭᱤᱡ ᱫᱟᱰᱤᱹ ᱤᱱᱟᱹ ᱛᱟᱭᱚᱢ ᱫᱚ, ᱫᱟᱜ ᱦᱩᱭᱩᱜᱼᱟ ᱾
ᱟᱫᱚ ᱞᱟᱹᱭ ᱢᱟᱨᱤᱪ ᱫᱟᱨᱮ ᱫᱚ ᱠᱤ ᱢᱟᱱᱮ, ᱫᱳᱠᱟᱱ ᱠᱷᱚᱱᱜᱮ ᱠᱤᱨᱤᱧ ᱠᱟᱛᱮᱫ ᱟᱹᱜᱩ ᱦᱩᱭᱩᱜᱻᱟ ᱥᱮ? ᱡᱟᱦᱟᱸᱱᱟᱜ, ᱤᱭᱟᱹ ᱫᱟᱱᱟ ᱟᱹᱜᱩ ᱠᱟᱛᱮᱫ, ᱡᱟᱦᱟᱸᱱᱟᱜ ᱯᱚᱴᱞᱟ ᱨᱮ, ᱫᱚᱦᱚ, ᱠᱟᱛᱮᱜ ᱚᱸᱰᱮ ᱜᱮ, ᱦᱟᱨᱟ ᱦᱚᱪᱚ ᱦᱩᱭᱩᱜᱼᱟ ᱾
ᱵᱟᱝ!? ᱫᱚᱠᱟᱱ ᱠᱷᱚᱡ ᱜᱮ ᱠᱤᱨᱤᱧ ᱟᱹᱜᱩᱭ ᱦᱩᱭᱩᱜᱼᱟ ᱾ ᱚᱱᱟ ᱫᱚ ᱫᱚᱠᱟᱱ ᱨᱮ ᱧᱟᱢᱚᱜᱼᱟ ᱾
ᱢᱟᱱᱮ, ᱦᱩᱰᱤᱧ-ᱦᱩᱰᱤᱧ ᱵᱤᱡᱽ ᱧᱟᱢᱚᱜᱼᱟ, ᱵᱟᱝ?
ᱦᱳᱭ ᱾
ᱟᱪᱪᱷᱟ ᱾
ᱤᱱᱟᱹ, ᱨᱚᱦᱚᱭ ᱵᱟᱲᱟ ᱠᱟᱛᱮᱫ ᱫᱚ ᱫᱟᱜ ᱟᱜ ᱦᱩᱭᱩᱜᱼᱟ ᱾ ᱡᱟᱛᱮ ᱚᱱᱟ ᱞᱟᱹᱵᱤᱫ ᱜᱮ, ᱛᱟᱦᱮᱱ ᱜᱚᱸᱰᱟ ᱡᱟ ᱛᱮ ᱾
ᱦᱮᱸ᱾
ᱤᱱᱟᱹ ᱛᱟᱭᱚᱢ ᱫᱚ, ᱥᱟᱦᱟᱨ ᱠᱚ ᱞᱟᱜᱟᱣᱼᱟᱜ ᱦᱩᱭᱩᱜᱼᱟ ᱾ ᱛᱟᱯᱚᱨᱮ ᱟᱯᱱᱟ ᱜᱷᱟᱸᱥᱚᱜᱼᱟ, ᱚᱱᱟ ᱠᱚ ᱥᱟᱯ ᱥᱟᱯᱷᱟᱭ ᱦᱩᱭᱩᱜᱼᱟ, ᱥᱟᱯᱷᱟ ᱫᱚᱦᱚᱭ ᱦᱩᱭᱩᱜᱼᱟ ᱵᱚᱞᱮ, ᱜᱚᱰᱟ ᱛᱮᱫ ᱾
ᱟᱪᱪᱷᱟ ᱾
ᱵᱟᱝ ᱜᱟᱡᱟᱲ, ᱦᱚᱪᱚᱣᱟᱜ ᱦᱩᱭᱩᱜᱼᱟ ᱾ ᱚᱱᱟ ᱜᱷᱟᱸᱥ ᱠᱚ, ᱛᱤᱱᱟᱹᱜ ᱢᱟᱱᱮ ᱟᱞᱜᱟ ᱛᱟᱦᱮᱱᱟ ᱜᱚᱸᱰᱟ, ᱤᱱᱟᱹᱜ ᱜᱮ ᱫᱟᱨᱮ ᱦᱟᱨᱟ ᱞᱟᱹᱴᱩᱜᱼᱟ ᱾ ᱥᱮ ᱢᱚᱡᱽ ᱛᱟᱦᱮᱱᱟ ᱫᱟᱨᱮ ᱾
ᱟᱪᱪᱷᱟ ᱾ ᱛᱟᱦᱞᱮ ᱱᱚᱣᱟ, ᱢᱟᱹᱨᱤᱪ ᱪᱟᱥ ᱫᱚ? ᱟᱯᱮ ᱱᱤᱡᱮ ᱡᱚᱢ ᱞᱟᱹᱜᱤᱫ ᱜᱮ, ᱥᱮ? ᱟᱠᱷᱨᱤᱧ ᱞᱟᱹᱜᱤᱫ ᱦᱚᱸᱯᱮ ᱠᱚᱨᱟᱣ ᱜᱮᱭᱟ ᱾
ᱚᱱᱠᱟ ᱡᱚᱢ ᱞᱟᱹᱜᱤᱫ ᱦᱚᱸ, ᱟᱨ ᱟᱹᱠᱷᱨᱤᱧ ᱦᱚᱸ ᱟᱹᱠᱷᱨᱤᱧ ᱜᱮ ᱚᱱᱟ ᱡᱚᱢ ᱫᱚ ᱛᱤᱱᱟᱹᱜ? ᱮᱢ ᱡᱚᱢᱟ ᱟᱫᱚ, ᱢᱟᱥᱮ! ᱟᱫᱚ, ᱡᱟᱜᱮ ᱵᱟᱡᱟᱨ ᱠᱚᱛᱮ ᱦᱚᱸ ᱤᱫᱤ ᱦᱩᱭᱩᱜᱼᱟ ᱛᱚ ᱾
ᱢᱟᱱᱮ, ᱵᱟᱡᱟᱨ ᱯᱮ ᱤᱫᱤ ᱜᱮᱭᱟ?
ᱦᱳᱭ, ᱦᱳᱭ ᱾
ᱦᱮᱸ, ᱫᱚᱨᱠᱟᱨ ᱦᱚᱸ ᱠᱟᱱᱟ ᱾
ᱦᱚᱸ ᱾
ᱪᱟᱥ-ᱵᱟᱥ, ᱞᱮᱠᱷᱟᱱ ᱫᱚ ᱱᱟᱯᱟᱭ ᱜᱮ ᱾
ᱠᱷᱟᱞᱤ, ᱡᱚᱢ
ᱟᱞᱮ ᱦᱚᱸ ᱞᱮ ᱦᱩᱸ, ᱦᱮᱸᱼᱮᱠᱫᱚᱢ, ᱟᱞᱮ ᱦᱚᱸᱞᱮ, ᱪᱟᱥ ᱫᱚ ᱪᱟᱥ ᱜᱮᱭᱟ ᱚᱱᱮ ᱡᱷᱤᱸᱜᱮ ᱠᱚ, ᱡᱷᱤᱸᱜᱮ ᱛᱟᱯᱚᱨᱮ ᱥᱚᱥᱟ ᱚᱱᱟ ᱠᱚ, ᱪᱟᱥ ᱵᱟᱲᱟ ᱦᱩᱭ ᱟᱠᱟᱱᱟ ᱾
ᱦᱮᱸ, ᱚᱱᱟ ᱠᱚᱦᱚᱸ ᱪᱟᱥ ᱵᱟᱲᱟ ᱦᱩᱭ ᱮᱱᱟ ᱞᱟᱦᱟ ᱧᱚᱜ ᱾
ᱱᱚᱣᱟ
ᱡᱷᱤᱝᱜᱟᱹ ᱾
ᱟᱞᱮ, ᱥᱮᱫ ᱫᱚ ᱡᱮᱢᱚᱱ ᱞᱟᱹᱭ ᱜᱟᱱᱚᱜᱼᱟ, ᱡᱷᱤᱸᱜᱮ ᱥᱚᱥᱟ ᱡᱚᱠᱷᱚᱱ, ᱥᱤᱡᱮᱱ ᱡᱚᱠᱷᱚᱱ ᱦᱩᱭᱩᱜ ᱜᱮᱭᱟ ᱡᱮᱢᱚᱱ ᱱᱤᱛᱚᱜ, ᱱᱚᱣᱟᱴᱟᱜ ᱥᱤᱡᱤᱱ ᱨᱮᱫᱚ, ᱱᱚᱣᱟ ᱡᱟᱹᱯᱩᱫ ᱫᱤᱱᱨᱮ
ᱦᱚᱭ
ᱛᱚ ᱱᱤᱛᱫᱚ, ᱫᱚ ᱦᱟᱸᱜ ᱱᱤᱛ ᱠᱷᱚᱱ ᱜᱮ, ᱫᱚᱭ ᱠᱤᱪᱷᱩ ᱠᱤᱪᱷᱩ ᱦᱚᱲ ᱫᱚ, ᱡᱷᱤᱸᱜᱮ ᱠᱚ ᱪᱟᱥ ᱪᱟᱥ ᱫᱚᱠᱚ ᱮᱦᱚᱵ ᱟᱠᱟᱫᱟ, ᱾ ᱞᱟᱹᱭ ᱜᱟᱱᱚᱜᱼᱟ, ᱫᱟᱨᱮ ᱠᱚ ᱫᱚ ᱠᱚ, ᱵᱟᱹᱭᱥᱟᱹᱣ ᱟᱠᱟᱫᱟ, ᱦᱟᱨᱟ ᱦᱚᱸ ᱦᱟᱨᱟ ᱠᱷᱟᱱ ᱫᱚ ᱠᱚ, ᱡᱚᱛᱱᱚᱭ ᱟᱫᱟᱠᱚ ᱟᱨ ᱠᱤᱪᱷᱩ ᱫᱤᱱ, ᱯᱚᱱᱨᱚ, ᱠᱩᱲᱤ ᱫᱤᱱ ᱯᱚᱨ ᱠᱷᱟᱱ ᱜᱮ, ᱢᱚᱱᱮ ᱦᱚᱭ, ᱟᱫᱚ ᱡᱚ ᱮᱦᱚᱵᱚᱜᱼᱟ᱾ ᱱᱚᱣᱟᱴᱟᱜ ᱚᱠᱛᱚ ᱨᱮᱫᱚ ᱫᱚᱢᱮ ᱜᱮ ᱟᱞᱮᱥᱮᱫ ᱡᱷᱤᱸᱜᱮ ᱨᱮᱱᱟᱜ ᱫᱟᱢ ᱛᱟᱦᱮᱸᱱ ᱜᱮᱭᱟ, ᱢᱟᱱᱮ ᱞᱟᱵᱷ ᱜᱮᱭᱟ ᱠᱚ ᱦᱚᱲᱚ ᱠᱚ ᱡᱟᱦᱟᱸ ᱠᱚ ᱤᱫᱤ ᱜᱮᱭᱟ ᱟᱹᱠᱷᱨᱤᱧ᱾ ᱛᱟᱨ ᱯᱚᱨᱮ ᱠᱷᱟᱱ ᱜᱮ ᱟᱫᱚ, ᱯᱩᱡᱟᱹ ᱥᱳᱨ ᱥᱳᱨ ᱜᱮ ᱠᱷᱟᱱᱜᱮ ᱟᱫᱚ ᱥᱚᱥᱟ ᱠᱚ ᱨᱚᱦᱚᱭᱟ ᱩᱱ ᱚᱠᱛᱚ ᱦᱚᱸ ᱫᱚᱢᱮ ᱜᱮ ᱥᱚᱥᱟ
ᱟ ᱥᱤᱡᱚᱱ ᱚᱱᱩᱡᱟᱭ ᱠᱚ ᱨᱚ ᱫᱚᱦᱚᱭ ᱤᱫᱤ ᱜᱮᱭᱟ, ᱡᱟᱦᱟᱸᱭ ᱠᱚᱣᱟᱜ ᱠᱷᱮᱛ ᱠᱚ ᱵᱟᱹᱫᱽ ᱠᱚ ᱢᱮᱱᱟᱜ ᱛᱟᱠᱚᱣᱟ ᱚᱱᱛᱮᱼᱼ ᱩᱱᱠᱩ ᱫᱚ ᱱᱟᱯᱟᱭ ᱜᱮ, ᱟᱨ ᱡᱟᱦᱟᱸᱭ ᱠᱚᱣᱟᱜ ᱵᱟᱹᱱᱩᱜ ᱛᱟᱠᱚᱣᱟ ᱩᱱᱠᱩ ᱫᱚᱼᱼ ᱮᱴᱟᱜ ᱦᱚᱲᱟᱜ ᱪᱮᱫ ᱠᱚᱠᱚ ᱦᱟᱛᱟᱣ ᱜᱮᱭᱟ? ᱥᱟᱶᱛᱮ ᱟᱫᱚ ᱠᱩᱜ ᱪᱮᱫ ᱠᱚ ᱦᱟᱛᱟᱣᱟ ᱠᱚ ᱟᱫᱚ ᱠᱚ ᱟᱨᱠᱚ ᱚᱱᱟ ᱠᱷᱮᱛ ᱨᱮᱠᱚ ᱪᱟᱥᱟ᱾ ᱛᱟᱦᱚᱞᱮ ᱜᱚᱝᱠᱮ ᱤᱧ ᱱᱚᱣᱟ ᱵᱟᱨᱟᱭ ᱥᱟᱱᱟᱧ ᱠᱟᱱᱟ ᱱᱟᱥᱮ ᱠᱟᱹᱴᱤᱡ᱾ ᱟᱯᱮᱥᱮᱫ ᱫᱚ ᱦᱳᱨᱳ ᱫᱚ ᱛᱩᱱᱫᱷᱟᱣ ᱠᱚ ᱪᱟᱥ ᱜᱮᱭᱟ?
ᱦᱩᱲᱩ, ᱵᱚᱥ ᱮᱸ ᱠᱷᱚᱲᱟ ᱲᱮ ᱵᱚᱨᱥᱟ ᱨᱮ᱾ ᱤᱱᱟᱹ ᱨᱮᱜᱮ ᱠᱷᱚᱲᱟ ᱟᱨ ᱵᱚᱨᱥᱟ ᱤᱱᱠᱟ ᱜᱮ᱾
ᱢᱟᱱᱮ ᱟᱻ ᱵᱚᱪᱷᱚᱨ ᱨᱮ ᱵᱟᱨ ᱫᱷᱟᱣ᱾
ᱦᱳᱭ᱾
ᱟᱪᱪᱷᱟ᱾
ᱟᱻ ᱚᱱᱛᱮ ᱫᱚ?
ᱟᱞᱮ ᱥᱮᱫ ᱫᱚ ᱵᱚᱪᱷᱚᱨ ᱨᱮ ᱯᱮ ᱫᱷᱟᱣ ᱠᱚ ᱪᱟᱥᱟ᱾ ᱯᱮ ᱫᱷᱟᱣ ᱠᱤᱱᱵᱟ ᱵᱟᱨ ᱫᱷᱟᱣ ᱚᱱᱠᱟ᱾
ᱦᱳᱭ᱾
ᱟᱫᱚ ᱫᱟᱜ ᱱᱟᱜ ᱟᱱᱟᱛ ᱦᱚᱸ ᱩᱱᱟᱹᱜ ᱫᱚ ᱵᱟᱹᱱᱩᱜᱼᱟ᱾ ᱪᱮᱫᱟᱜ ᱠᱤᱪᱷᱩ ᱢᱤᱱᱤ ᱠᱚ ᱵᱟᱹᱭᱥᱟᱹᱣ ᱦᱚᱴᱚ ᱠᱟᱫᱟ᱾ ᱟᱨ ᱩᱱᱠᱟᱱ ᱠᱩᱜᱼᱼ ᱤᱢᱱᱤ ᱡᱟᱹᱯᱩᱫ ᱫᱤᱱ ᱫᱚ ᱱᱚᱣᱟ ᱫᱚ ᱪᱟᱥᱮᱫ ᱜᱮᱭᱟᱵᱚᱱ ᱚᱱᱟ ᱫᱚ ᱟᱨ ᱮᱼᱼ ᱫᱤᱱ ᱫᱚ ᱱᱟᱜ ᱢᱤᱱᱤ ᱢᱮᱱᱟᱜ ᱠᱷᱟᱹᱛᱤᱨ ᱟᱫᱚ ᱪᱟᱥ ᱠᱟᱹᱢᱤ ᱠᱚ ᱱᱟᱯᱟᱭᱚᱜ ᱜᱮ᱾ ᱛᱟᱦᱚᱞᱮ ᱟᱯᱮ ᱥᱮᱫ ᱫᱚ ᱛᱟᱦᱞᱮ ᱫᱟᱜ ᱨᱮᱱᱟᱜ ᱵᱚᱱᱫᱚ ᱵᱮᱵᱚᱥᱛᱟ ᱫᱚ ᱚᱠᱟ ᱠᱷᱚᱱ ᱢᱮᱱᱟᱜ ᱛᱟᱯᱮᱭᱟ?
ᱢᱮᱱᱟᱜ ᱜᱮᱭᱟ ᱟᱹᱰᱤ ᱠᱚᱢ ᱜᱮ ᱱᱚᱛᱮ ᱫᱚ, ᱢᱟᱱᱮ ᱡᱟᱜᱟ ᱡᱟᱜᱟ ᱢᱮᱱᱟᱜ ᱠᱟᱫᱟ ᱛᱷᱚ ᱟᱫᱚ ᱚᱱᱟ ᱫᱚ ᱜᱚᱴᱟ ᱫᱚ ᱪᱟᱥᱵᱟᱥ ᱫᱚ ᱵᱟᱝ ᱦᱩᱭᱩᱜ ᱠᱟᱱᱟ᱾
ᱟᱪᱪᱷᱟ, ᱢᱟᱱᱮ ᱡᱟᱦᱟᱸ ᱡᱟᱭᱜᱟ ᱠᱚᱨᱮ ᱫᱟᱜ ᱨᱮᱱᱟᱜ ᱥᱩᱡᱳᱜ ᱢᱮᱱᱟᱜ-ᱟᱼᱼ ᱢᱟᱱᱮ ᱚᱱᱟ ᱟᱥᱮᱯᱟᱥᱮ ᱨᱮᱱᱟᱜ ᱢᱤᱫᱴᱟᱝ ᱵᱟᱨᱭᱟ ᱠᱷᱮᱛ ᱜᱮ ᱪᱟᱥᱚᱜ ᱜᱮᱭᱟ᱾
ᱦᱳᱭ ᱦᱳᱭ, ᱚᱱᱠᱟᱜᱮ᱾
ᱟᱞᱮᱥᱮᱜ ᱦᱚᱸ ᱚᱱᱠᱟᱜᱮ ᱞᱟᱹᱭ ᱜᱟᱱᱚᱜᱼᱟ᱾ ᱟᱫᱚ ᱢᱤᱱᱤ ᱫᱚ ᱟᱭᱢᱟ ᱜᱟᱱ ᱜᱮᱠᱚ ᱵᱟᱹᱭᱥᱟᱹᱣ ᱠᱟᱫᱟ ᱠᱤᱪᱷᱩ ᱫᱚ ᱫᱚᱢᱮᱜᱮ ᱥᱟᱹᱜᱤᱱ ᱜᱮᱭᱟ᱾ ᱟᱫᱚ ᱚᱱᱟ ᱫᱚ ᱵᱟᱝ ᱜᱟᱱᱚᱜ ᱜᱮᱭᱟ ᱡᱟᱦᱟᱸ ᱠᱚᱼᱼ ᱠᱟᱹᱴᱤᱡ ᱥᱳᱨ ᱥᱳᱨ ᱨᱮ ᱢᱮᱱᱟᱜ-ᱟ ᱤᱱᱮ ᱠᱷᱚᱱᱟᱜ ᱦᱟᱯ ᱜᱮᱼᱼ ᱪᱟᱥᱚᱜ ᱜᱮᱭᱟ ᱦᱟᱯᱷ ᱫᱚᱭ ᱞᱮᱭᱜᱟᱱᱚᱜ-ᱟ ᱵᱟᱝ ᱡᱟᱦᱟᱸ ᱠᱚᱨᱮ ᱢᱤᱱᱤ ᱥᱳᱨ ᱠᱚ
ᱛᱟᱦᱞᱮ ᱪᱮᱫ ᱯᱮ ᱠᱟᱢᱤ ᱵᱟᱲᱟᱭᱮᱫᱟ?
ᱱᱚᱜ-ᱚᱭ ᱱᱤᱛᱚᱜ ᱫᱚ ᱫᱩᱲᱩᱵ ᱵᱟᱲᱟ ᱜᱮ ᱦᱳᱭ ᱠᱟᱱᱟ᱾ ᱟᱫᱚ ᱚᱱᱠᱟᱱ ᱠᱟᱹᱢᱤ ᱠᱚᱫᱚ ᱵᱟᱝᱜᱮ᱾ ᱦᱳᱥᱴᱮᱞ ᱨᱮ ᱛᱟᱦᱮᱸ ᱦᱳᱭᱳᱜ ᱜᱮᱭᱟ ᱛᱚ ᱟᱫᱚᱼᱼ
ᱛᱟᱦᱚᱞᱮ ᱚᱞ ᱯᱟᱲᱦᱟᱣ ᱫᱚ ᱛᱤᱱᱟᱹᱜ ᱥᱟᱺᱜᱤᱧ᱾
ᱡᱚᱢᱵᱟᱨᱟ?
ᱚᱞ ᱚᱞ ᱯᱟᱲᱦᱟᱣ ᱛᱤᱱᱟᱹᱜ ᱥᱟᱺᱜᱤᱧ ᱦᱩᱭ ᱠᱟᱱᱟ?
ᱚᱞ ᱯᱟᱲᱦᱟᱣ ᱫᱚ ᱪᱟᱞᱟᱜ ᱠᱟᱱᱟ ᱴᱷᱤᱠ ᱴᱷᱟᱠ ᱜᱮ᱾ ᱫᱚᱻ ᱩᱱᱟᱹᱜ ᱴᱟᱧ ᱯᱟᱲᱦᱟᱣ ᱚᱱᱟ ᱫᱚ ᱦᱟᱜ ᱠᱚ ᱵᱟᱹᱧ ᱞᱟᱹᱭᱟ ᱵᱟᱝᱠᱷᱟᱱ ᱨᱤᱡᱮᱨ ᱜᱚᱫ ᱠᱟᱛᱟᱞᱟᱝ ᱟᱠᱚ᱾
ᱧᱩᱜᱵᱟᱜ ᱴᱷᱤᱠ ᱜᱮ ᱚᱱᱟᱫᱚ᱾ ᱛᱟᱦᱚᱞᱮ ᱡᱚᱢ ᱵᱟᱲᱟ ᱫᱚ ᱦᱩᱭᱱᱟ ᱥᱮ ᱵᱟᱝ?
ᱞᱟᱹᱭᱫᱟᱹᱧ ᱠᱟᱹᱢᱤ ᱠᱟᱹᱥᱱᱤ ᱥᱟᱶ ᱥᱟᱶᱛᱮ ᱟᱢᱫᱚᱢ ᱚᱞᱚᱜ ᱯᱟᱲᱦᱟᱣ ᱥᱮᱫ ᱦᱚᱸ ᱢᱮᱱᱟᱢ ᱜᱮᱭᱟ ᱵᱟᱝ?
ᱦᱳᱭ ᱦᱮᱸ
ᱩᱸᱦᱩᱜ ᱢᱟᱱᱮ ᱚᱲᱟᱜ ᱨᱮᱱᱟᱜ ᱠᱟᱹᱢᱤ ᱠᱚᱦᱚᱢ ᱜᱚᱨᱟᱣ ᱠᱟᱱᱟ ᱥᱟᱶᱛᱮ ᱱᱤᱡᱮᱨᱟᱜ ᱠᱟᱹᱢᱤ ᱦᱚᱸᱢ ᱧᱮᱞ ᱫᱟ᱾
ᱦᱳᱭ ᱦᱳᱭ ᱚᱲᱟᱜ ᱨᱮᱱ ᱦᱚᱸ ᱜᱚᱲᱚᱣᱟᱠᱚ ᱦᱩᱭᱩᱜ ᱠᱟᱱᱟ᱾
ᱛᱟᱦᱚᱞᱮ ᱟᱯᱮ ᱥᱮᱫ ᱫᱚ ᱱᱚᱣᱟ ᱞᱟᱹᱭ ᱜᱟᱱᱚᱜ-ᱟ ᱜᱟᱯᱟ ᱢᱮᱭᱟᱝ ᱯᱚᱨ ᱠᱷᱚᱱᱜᱮ ᱠᱤᱪᱷᱩ ᱫᱤᱱ ᱯᱚᱨ ᱜᱮ ᱦᱩᱞ ᱢᱟᱦᱟ ᱦᱤᱡᱩᱜ ᱠᱟᱱᱟ᱾ ᱛᱚ ᱚᱠᱟ ᱞᱮᱠᱟ ᱥᱟᱯᱲᱟᱣ ᱠᱚᱢ ᱧᱮᱞ ᱧᱟᱢ ᱫᱟ ᱚᱱᱟᱛᱮ ᱟᱢ ᱦᱚᱸ ᱚᱠᱟ ᱞᱮᱠᱟᱢ ᱥᱟᱯᱲᱟᱣ ᱠᱟᱱᱟ?
ᱵᱮᱥ ᱴᱷᱤᱠ ᱜᱮ ᱥᱟᱯᱲᱟᱣ ᱦᱩᱭ ᱠᱟᱱᱟ ᱟᱛᱳ ᱨᱮᱦᱚᱸ ᱢᱮᱱ ᱵᱟᱲᱟᱭᱮᱫᱟ ᱢᱚᱸᱡᱽ ᱛᱮᱵᱚᱱ ᱯᱟᱞᱟᱣᱟ᱾
ᱟᱪᱪᱷᱟ᱾
ᱟᱢ
ᱟᱞᱮ ᱥᱮᱫ ᱦᱚᱸ ᱦᱮᱸ ᱟᱞᱮ ᱥᱮᱫ ᱦᱚᱸ ᱚᱱᱠᱟᱜᱮ᱾ ᱤᱧ ᱡᱟᱦᱟᱸ ᱨᱤᱧ ᱚᱞᱚᱜ ᱠᱟᱱᱟ ᱚᱸᱰᱮ ᱦᱚᱸ ᱢᱤᱫᱴᱟᱝ ᱢᱟᱨᱟᱝ ᱧᱚᱜ ᱛᱮᱠᱚ ᱯᱟᱞᱚᱱ ᱦᱩᱭᱩᱜ ᱞᱟᱹᱜᱤᱫ-ᱟ᱾ ᱟᱫᱚ ᱚᱱᱟ ᱠᱷᱟᱹᱛᱤᱨ ᱮᱴᱟᱜ ᱥᱮᱫ ᱫᱚ ᱦᱟᱸᱜ ᱠᱷᱟᱱ ᱵᱟᱹᱧ ᱪᱟᱞᱟᱣ ᱫᱟᱲᱮᱭᱟᱜ ᱠᱟᱱᱟ᱾ ᱟᱹᱛᱩ ᱫᱤᱥᱚᱢ ᱨᱤᱧ ᱛᱟᱦᱮᱸ ᱠᱚᱜ ᱢᱟ ᱛᱟᱦᱞᱮ ᱢᱤᱫᱴᱟᱝ ᱠᱳᱞᱠᱟᱛᱟ ᱱᱟᱜᱟᱨ ᱨᱮ ᱢᱤᱫᱴᱟᱝ ᱢᱟᱨᱟᱝ ᱧᱚᱜ ᱦᱩᱭᱩᱜ ᱜᱮᱭᱟ᱾ ᱚᱸᱰᱮᱧ ᱪᱟᱞᱟᱣ ᱠᱚᱜᱼᱟ ᱟᱭᱢᱟ ᱵᱚᱪᱷᱚᱨ ᱜᱤᱧ ᱪᱟᱞᱟᱣ ᱞᱮᱱᱟ ᱚᱸᱰᱮ ᱵᱟᱨᱯᱮ ᱵᱚᱪᱷᱚᱨ ᱢᱮᱱᱠᱷᱟᱱ ᱱᱤᱛᱚᱜ ᱫᱚ ᱦᱳᱥᱴᱮᱞ ᱨᱮ ᱢᱮᱱᱟᱹᱧ ᱠᱷᱟᱛᱤᱨ ᱡᱟᱦᱟᱸᱨᱤᱧ ᱚᱞᱚᱜ ᱠᱟᱱᱟ ᱚᱸᱰᱮᱜᱮ ᱢᱤᱫᱴᱟᱱ ᱢᱟᱨᱟᱝ ᱧᱚᱜ ᱞᱮ ᱠᱚᱨᱟᱣ ᱞᱟᱹᱜᱤᱫᱼᱟ᱾ ᱟᱨ ᱟᱹᱛ ᱦᱩᱞ ᱫᱤᱥᱚᱢ ᱨᱮᱦᱚᱸ ᱦᱩᱭᱩᱜ ᱜᱮᱭᱟ ᱟᱞᱮ ᱟᱛᱳ ᱫᱤᱥᱚᱢ ᱨᱮᱦᱚᱸ ᱚᱸᱰᱮ ᱫᱚ ᱩᱱᱟᱹᱜ ᱢᱟᱨᱟᱝ ᱛᱮᱫᱚ ᱵᱟᱞᱮ ᱠᱚᱨᱟᱣ ᱜᱮᱭᱟ᱾ ᱦᱩᱰᱤᱧ ᱢᱟᱹᱭ ᱵᱟᱹᱵᱩ ᱛᱟᱠᱚ ᱥᱟᱶᱛᱮ ᱠᱤᱪᱷᱩ ᱜᱩᱱᱤ ᱜᱩᱨᱤᱵ ᱟᱨ ᱢᱟᱹᱡᱷᱤ ᱜᱚᱰᱮᱛ ᱞᱮᱭ ᱜᱟᱱᱚᱜᱼᱟ ᱦᱩᱰᱤᱧ ᱢᱟᱹᱭ ᱵᱟᱹᱵᱩ ᱛᱟᱠᱚ ᱟᱛᱮ ᱜᱮ ᱠᱚᱨᱟᱣ ᱦᱩᱭᱩᱜ ᱜᱮᱭᱟ ᱚᱱᱟ ᱥᱟᱶᱛᱮ ᱢᱟᱹᱡᱷᱤ ᱜᱚᱰᱷᱮᱛ ᱫᱚᱠᱚ ᱛᱟᱦᱮᱱ ᱜᱮᱭᱟ ᱩᱱᱠᱩ ᱦᱚᱸᱠᱚ ᱦᱤᱡᱩᱜ ᱜᱮᱭᱟ᱾ ᱟᱨ ᱜᱩᱱᱤ ᱜᱩᱨᱩᱤ ᱫᱚ ᱠᱤᱪᱷᱩ ᱠᱚ ᱦᱤᱡᱩᱜ ᱜᱮᱭᱟ ᱱᱟᱭ ᱠᱚᱣᱟᱜ ᱠᱟᱹᱢᱤ ᱠᱚ ᱡᱩᱫᱤ ᱵᱟᱝ ᱛᱟᱦᱮᱱ ᱠᱷᱟᱱ ᱩᱱᱠᱩ ᱫᱚᱠᱚ ᱦᱤᱡᱩᱜ ᱜᱮᱭᱟ᱾ ᱟᱫᱚ ᱩᱱᱟᱹᱜ ᱢᱟᱨᱟᱝ ᱛᱮᱫᱚ ᱵᱟᱝ ᱥᱩᱫᱩ ᱫᱷᱩᱯ ᱫᱷᱩᱨᱟᱹ ᱥᱟᱶᱛᱮ ᱢᱟᱞᱟ ᱛᱮᱜᱮ ᱟᱨ ᱱᱚᱣᱟ ᱫᱚᱞᱮ ᱢᱮᱴᱟᱣ ᱜᱚᱜ ᱥᱟᱶᱛᱮ ᱢᱤᱫ ᱵᱟᱨ ᱠᱟᱛ ᱛᱟᱦᱚᱞᱮ ᱞᱟᱹᱭ ᱜᱮᱭᱟ ᱡᱟᱦᱟᱸ ᱠᱚ ᱡᱩᱫᱤ ᱚᱱᱚᱬᱦᱮ ᱠᱚ ᱞᱟᱹᱭ ᱠᱷᱟᱱ ᱩᱱᱠᱩ ᱚᱱᱚᱬᱦᱮ ᱠᱚ ᱞᱟᱹᱭᱟ᱾ ᱡᱟᱭ ᱯᱟᱹᱴ ᱯᱷᱳᱠᱚ ᱥᱮᱨᱮᱧ ᱦᱚᱸᱠᱚ ᱥᱮᱨᱮᱧ ᱜᱮᱭᱟ ᱟᱨ ᱡᱟᱦᱟᱸᱭ ᱠᱚ ᱦᱩᱸᱜ ᱢᱟᱹᱭ ᱵᱟᱹᱵᱩ ᱛᱟᱠᱚ ᱢᱩᱫᱽ ᱨᱮᱜᱮ ᱡᱩᱫᱤ ᱠᱚ ᱢᱚᱱᱮᱭ ᱠᱷᱟᱱ ᱢᱤᱫᱵᱟᱨ ᱠᱟᱛᱷᱟ ᱞᱮ ᱞᱟᱹᱭᱟ ᱟᱠᱚ ᱛᱚᱨᱚᱯ ᱠᱷᱚᱱ ᱢᱟᱹᱡᱷᱤ ᱵᱟᱵᱟ ᱛᱟᱠᱚ ᱠᱷᱚᱱ ᱩᱱᱠᱩ ᱫᱚ ᱠᱚ ᱞᱟᱹᱭᱚᱜ ᱫᱮᱭᱟ ᱥᱟᱶᱛᱮ ᱩᱱᱠᱩ ᱦᱚᱸ ᱱᱟᱥᱮ ᱫᱟᱣᱠᱚ ᱮᱢᱟ ᱠᱚᱜᱮᱭᱟ᱾ ᱡᱩᱫᱤᱠᱚ ᱞᱟᱹᱭᱟᱹᱧᱟ᱾ ᱚᱱᱠᱟ ᱠᱟᱛᱮᱜ ᱢᱟᱱᱮ ᱢᱤᱫ ᱜᱷᱚᱱᱴᱟ ᱢᱚᱫᱷᱮ ᱜᱮ ᱟᱫᱚ ᱵᱤᱥᱠᱩᱴ ᱠᱚ ᱮᱢ ᱵᱟᱲᱟ ᱠᱟᱛᱮᱫ ᱪᱟᱞᱟᱜᱚᱜ ᱯᱮ᱾
ᱟᱫᱚ ᱩᱱ ᱥᱚᱢᱚᱭ ᱫᱚ ᱠᱤᱱᱛᱩ ᱩᱱᱠᱩ ᱦᱚᱸ ᱡᱟᱦᱟᱸᱭ ᱢᱟᱹᱭ ᱵᱟᱹᱵᱩ ᱛᱟᱠᱚ ᱢᱮᱱᱟᱜ ᱠᱚᱣᱟ ᱟᱫᱚ ᱡᱮ ᱡᱚᱢ ᱠᱟᱛᱮ ᱠᱚ ᱦᱤᱡᱩᱜ ᱠᱟᱱᱟ ᱱᱚᱝᱠᱟ ᱫᱚ ᱵᱟᱝ ᱮᱠᱫᱚᱢ ᱯᱩᱨᱟᱹ ᱥᱟᱯᱨᱟᱣ ᱠᱟᱛᱮᱜ᱾ ᱛᱩᱯᱩ ᱯᱷᱟᱨᱪᱟ ᱠᱷᱚᱱ ᱮᱦᱚᱵ ᱠᱟᱛᱮᱫ ᱨᱮᱸᱜᱮᱡ ᱛᱮ ᱠᱚ ᱦᱤᱡᱩᱜᱼᱟ᱾ ᱫᱷᱩᱛᱤ ᱠᱚᱠᱚ ᱦᱚᱨᱚᱜ ᱠᱟᱜᱼᱟ ᱾ ᱚᱱᱠᱟ ᱜᱮ ᱵᱚᱞᱮ ᱮᱠᱫᱚᱢ ᱱᱟᱯᱟᱭ ᱧᱚᱜ ᱜᱮ ᱯᱟᱞᱚᱱ ᱫᱚ ᱦᱩᱭᱩᱜ ᱜᱮᱭᱟ᱾
ᱟᱹᱰᱤ ᱥᱟᱢᱴᱟᱣ ᱥᱟᱹᱦᱤᱡ ᱛᱮ, ᱫᱤᱭᱮ ᱚᱱᱟ ᱯᱚᱨᱮ ᱵᱚᱨᱚᱝ ᱟᱛᱳ ᱨᱮ ᱪᱟ ᱢᱩᱪᱟᱹᱫ ᱠᱟᱛᱮᱜ ᱡᱟᱦᱟᱸ ᱥᱟᱹᱜᱤᱧ-ᱥᱟᱹᱜᱤᱧ ᱱᱟᱜᱟᱨ ᱠᱚᱨᱮᱜ ᱢᱟᱨᱟᱝ ᱧᱚᱜ ᱛᱮ ᱡᱟᱦᱟᱸ ᱦᱩᱭᱩᱜ ᱜᱮᱭᱟ ᱫᱮ ᱚᱱᱟ ᱠᱚᱨᱮ ᱠᱚ ᱪᱟᱞᱟᱣ ᱵᱟᱲᱚᱜ ᱜᱮᱭᱟ ᱠᱤᱪᱷᱩ ᱦᱚᱲ ᱫᱚ ᱥᱤᱱᱤᱭᱟᱨ ᱠᱚ ᱟᱨ ᱠᱤᱪᱷᱩ ᱠᱚᱫᱚ ᱵᱟᱝᱜᱮ᱾
ᱚᱱᱠᱟ ᱜᱮ, ᱟᱯᱮ ᱥᱮᱫ ᱫᱚ ᱚᱱᱠᱟᱱ ᱢᱟᱨᱟᱝ ᱧᱚᱜ ᱫᱚ ᱚᱠᱟᱨᱮ ᱦᱩᱭᱩᱜ ᱜᱮᱭᱟ, ᱚᱱᱠᱟᱱ ᱡᱟᱦᱟᱱ ᱡᱟᱭᱜᱟ ᱠᱚᱯᱮ ᱪᱟᱞᱟᱜ ᱜᱮᱭᱟ?
ᱢᱟᱨᱟᱝ ᱧᱚᱹᱜ ᱵᱚᱞᱛᱮ ᱯᱚᱨᱚᱢᱯᱩᱨ ᱵᱮᱱ ᱟᱸᱡᱚᱢ ᱟᱠᱟᱫᱟ?
ᱦᱮᱸ ᱟᱸᱡᱚᱢ ᱦᱩᱭ ᱟᱠᱟᱱᱟ᱾
ᱦᱮᱸ ᱚᱸᱰᱮ ᱜᱤ ᱦᱩᱭ ᱵᱟᱲᱟᱜᱼᱟ᱾
ᱟᱪᱷᱟ᱾ ᱢᱚᱱᱮ ᱦᱚᱭ ᱚᱠᱛᱚ ᱠᱚᱦᱚᱸ ᱪᱟᱵᱟᱭᱮᱱ ᱛᱟᱞᱟᱝᱟ?
ᱦᱳᱭ ᱪᱟᱵᱟ ᱦᱤᱡᱩᱜ᱾